ᱦᱮᱞᱞᱳ
ᱦᱮᱸ ᱜᱚᱝᱠᱮ ᱨᱚᱲ ᱠᱚ ᱟᱡᱚᱢᱚᱜ ᱠᱟᱱ ᱛᱟᱞᱤᱧᱟ ᱥᱮ ᱵᱟᱝ᱾
ᱦᱮ ᱜᱚᱝᱠᱮ ᱟᱡᱚᱢᱚᱜ ᱠᱟᱱ ᱜᱮᱭᱟ᱾
ᱛᱟᱞᱦᱮ ᱜᱚᱢᱠᱮ ᱢᱟᱱᱮ ᱪᱮᱫ ᱠᱚᱵᱤᱱ ᱪᱤᱠᱟᱹ ᱵᱟᱲᱟᱭᱮᱫᱟ?
ᱛᱚᱜ ᱫᱚ ᱜᱚᱢᱠᱮ ᱚᱲᱟᱜ ᱨᱮᱜᱤ
ᱢᱟᱱᱮ ᱫᱟᱜ ᱡᱟᱹᱲᱤ ᱠᱚ ᱪᱮᱫᱠᱟ ᱚᱱᱛᱮᱱᱟᱜ ᱤᱭᱟᱹ ᱠᱚ ᱪᱮᱫᱞᱮᱠᱟ ᱧᱮᱞᱚᱜ ᱠᱟᱱᱟ ᱱᱤᱛᱚᱜ ᱫᱟᱜ ᱡᱟᱹᱲᱤ ᱨᱮᱱᱟᱜ᱾
ᱜᱚᱝᱠᱮ ᱱᱤᱛᱚᱜ ᱛᱚ ᱯᱩᱨᱟᱹ ᱯᱦᱟᱠᱟ ᱠᱟᱫᱟᱭ ᱟᱫᱚ ᱜᱚᱢᱠᱮ ᱛᱟᱨᱟᱥᱤᱧ ᱥᱮᱫ ᱪᱮᱫ ᱮ ᱪᱤᱠᱟᱹ ᱫᱟᱲᱮᱭᱟᱜᱼᱟ ᱚᱱᱟ ᱠᱚᱫᱚ ᱵᱟᱝ ᱞᱤᱧ ᱞᱟᱹᱭ ᱫᱟᱲᱮᱭᱟᱜ ᱠᱟᱱᱟ ᱾
ᱦᱩᱸ ᱨᱚᱦᱚᱭ ᱵᱟᱲᱟ ᱠᱚ ᱦᱳᱭᱳᱜ ᱠᱟᱱ ᱜᱮᱭᱟ ᱥᱮ ᱵᱟᱝ
ᱦᱩᱸ ᱜᱚᱝᱠᱮ ᱦᱩᱭᱩᱜ ᱠᱟᱱ ᱜᱮᱭᱟ ᱛᱟᱦᱞᱮ ᱜᱚᱝᱠᱮ ᱟᱯᱮᱥᱮᱫ ᱫᱚ ᱪᱮᱫᱞᱮᱠᱟ ᱾
ᱱᱚᱛᱮ ᱦᱚᱸ ᱜᱚᱝᱠᱮ ᱚᱱᱠᱟᱜ ᱜᱮ ᱢᱟᱱᱮ ᱱᱤᱛᱚᱜ ᱫᱚ ᱯᱷᱟᱸᱠᱟ ᱜᱮ ᱧᱮᱞᱚᱜ ᱠᱟᱱᱟ ᱢᱟᱱᱮ ᱫᱟᱜ ᱨᱮᱱᱟᱜ ᱤᱭᱟᱹ ᱫᱚ ᱵᱟᱝ ᱧᱮᱞᱚᱜ ᱠᱟᱱᱟ᱾
ᱟᱪᱪᱷᱟ ᱜᱚᱢᱠᱮ
ᱛᱟᱦᱞᱮ ᱜᱚᱝᱠᱮ ᱱᱤᱭᱟᱹ ᱫᱷᱟᱣ ᱯᱚᱨᱚᱵᱽ ᱯᱟᱛᱟ ᱯᱚᱨᱚᱵᱽ ᱠᱚ ᱦᱳᱭᱮᱱ ᱫᱚ, ᱛᱟᱦᱞᱮ ᱚᱠᱟ ᱠᱚᱨᱮ ᱵᱤᱱ ᱫᱟᱬᱟ ᱠᱮᱫᱟ?
ᱦᱮᱸ ᱜᱚᱝᱠᱮ ᱱᱤᱭᱟᱹ ᱵᱟᱨ ᱫᱚ ᱵᱷᱟᱞᱮ ᱜᱮ ᱫᱟᱬᱟ ᱦᱳᱭ ᱠᱟᱱᱟ᱾ ᱵᱩᱨᱩ ᱵᱚᱸᱜᱟ ᱦᱚᱸ ᱪᱟᱞᱟᱣ ᱦᱳᱭ ᱞᱮᱱᱟ᱾
ᱛᱟᱦᱞᱮ ᱪᱮᱫᱠᱟ ᱵᱩᱨᱩ ᱫᱮᱡ ᱠᱟᱛᱮᱜ ᱪᱮᱫᱠᱟ ᱵᱤᱱ ᱵᱩᱡᱷᱟᱹᱣ ᱠᱮᱫᱟ? ᱪᱮᱫ ᱠᱚᱵᱤᱱ ᱧᱮᱞ ᱠᱮᱫᱟ ᱥᱮ ᱪᱮᱫ? ᱠᱟᱣ ᱵᱩᱡᱷᱟᱹᱣ ᱠᱮᱫᱟ
ᱜᱚᱝᱠᱮ ᱵᱩᱨᱩ ᱫᱮᱡ ᱠᱟᱛᱮᱫ ᱫᱚ ᱟᱹᱰᱤ ᱪᱮᱦᱨᱟ ᱞᱤᱧ ᱵᱩᱡ ᱠᱮᱫᱟ, ᱪᱮᱛᱟᱱ ᱨᱮᱦᱚᱸ ᱨᱟᱠᱟᱵ ᱠᱟᱛᱮᱫ᱾ ᱠᱤᱱᱛᱩ ᱜᱚᱢᱠᱮ ᱱᱤᱭᱟᱹ ᱵᱟᱨ ᱫᱚ ᱥᱤᱲᱤ ᱦᱚᱸᱛᱚ ᱠᱚ ᱵᱮᱱᱟᱣ ᱞᱮᱫᱟ ᱠᱷᱚᱵᱚᱨ ᱫᱚ ᱟᱸᱡᱚᱢᱚᱜ ᱠᱟᱱ ᱜᱮ ᱛᱟᱦᱮᱸᱜᱼᱟ ᱛᱚ᱾ ᱥᱤᱲᱤ ᱦᱚᱸᱠᱚ ᱵᱮᱱᱟᱣ ᱞᱮᱫᱟ ᱛᱟᱨᱯᱚᱨᱮ ᱫᱮᱡ ᱫᱮᱡ ᱛᱮ ᱮᱸ ᱯᱨᱟᱭ ᱵᱤᱞᱚᱢ ᱫᱚ ᱵᱤᱞᱚᱢ ᱞᱮᱱᱟ ᱛᱤᱱᱴᱟ ᱜᱟᱱ ᱵᱟᱡᱟᱣ ᱞᱮᱱᱟ ᱜᱚᱢᱠᱮ ᱫᱮᱡ ᱠᱟᱛᱮ ᱨᱮᱦᱚᱸ ᱜᱚᱢᱠᱮ ᱵᱷᱟᱹᱞᱤ ᱫᱚ ᱱᱟᱯᱟᱭ ᱜᱮ ᱵᱩᱡᱷᱟᱹᱣ ᱞᱮᱱᱟ ᱜᱚᱢᱠᱮ ᱟᱬᱜᱚ ᱥᱚᱢᱚᱭ ᱫᱚᱢᱮ ᱠᱟᱹᱡ ᱥᱚᱢᱚᱥᱥᱟ ᱧᱚᱜ ᱜᱮ ᱵᱩᱡᱷᱟᱹᱣᱱᱟ
ᱚ ᱟᱫᱚ ᱛᱟᱦᱞᱮ ᱜᱚᱝᱠᱮ ᱢᱟᱱᱮ ᱫᱟᱜ ᱡᱟᱹᱲᱤ ᱠᱚᱫᱚ ᱫᱟᱜ ᱡᱟᱹᱲᱤᱭᱮᱜ ᱜᱮ ᱛᱟᱦᱮᱸᱜ ᱟᱭ ᱥᱮ ᱵᱟᱝ ᱩᱱ ᱦᱤᱞᱳᱜ ᱫᱚ?
ᱦᱩᱸ ᱜᱚᱢᱠᱮ ᱫᱟᱜ ᱫᱚ ᱫᱟᱜ ᱡᱟᱹᱲᱤ ᱠᱮᱫᱟ᱾ ᱠᱤᱱᱛᱩ ᱜᱚᱢᱠᱮ ᱟᱞᱮ ᱫᱚ ᱟᱫᱚ ᱫᱟᱜ ᱫᱟᱜ ᱛᱮᱜᱮ ᱪᱟᱞᱟᱣ ᱫᱚᱞᱮ ᱪᱟᱞᱟᱣ ᱞᱮᱱᱟ ᱨᱩᱣᱟᱹᱲ ᱥᱚᱢᱚᱭ ᱦᱚᱸ ᱫᱟᱜ ᱮ ᱧᱟᱢ ᱠᱮᱫ ᱞᱮᱭᱟᱭ ᱪᱟᱞᱟᱜ ᱥᱩᱢᱚᱭ ᱦᱚᱸ ᱫᱟᱜ ᱮ ᱧᱟᱢ ᱠᱮᱫ ᱞᱮᱭᱟ ᱛᱟᱦᱚᱞ ᱱᱤᱭᱟᱹ ᱵᱟᱨ ᱫᱚ ᱥᱚᱢᱥᱥᱟ ᱢᱚᱴᱚᱨ ᱥᱟᱭᱠᱮᱞ ᱛᱮᱞᱮ ᱪᱟᱞᱟᱣ ᱞᱮᱱᱟ ᱛᱚ᱾
ᱚ ᱢᱟᱱᱮ ᱪᱮᱫ ᱠᱚ ᱛᱟᱦᱞᱮ ᱪᱮᱫᱠᱟ ᱵᱤᱱ ᱨᱟᱹᱥᱠᱟᱹ ᱠᱮᱫᱟ ᱥᱮ ᱵᱟᱝᱵᱤᱱ ᱨᱟᱹᱥᱠᱟᱹ ᱫᱟᱲᱮᱭᱟᱫᱟ
ᱦᱮᱸ ᱜᱚᱢᱠᱮ ᱨᱟᱹᱥᱠᱟᱹ ᱫᱚ ᱢᱚᱴᱟᱢᱩᱴᱤ ᱵᱷᱟᱞᱮ ᱜᱮ ᱦᱳᱭ ᱞᱮᱱᱟ ᱛᱟᱦᱞᱮ ᱜᱚᱢᱠᱮ ᱟᱺᱵᱤᱱ ᱫᱚ ᱵᱩᱨᱩ ᱵᱚᱸᱜᱟ ᱫᱚ ᱵᱤᱱ ᱪᱟᱞᱟᱣ ᱞᱮᱱᱟ ᱥᱮ ᱵᱟᱝ ᱱᱤᱭᱟᱹ ᱵᱟᱨ ᱫᱚ?
ᱜᱚᱝᱠᱮ ᱟᱹᱞᱤᱧ ᱫᱚ ᱵᱟᱹᱞᱤᱧ ᱪᱟᱞᱟᱣ ᱫᱟᱲᱮᱭᱟᱫᱟ ᱫᱚᱢᱮ ᱫᱟᱜ ᱡᱟᱹᱲᱤ ᱦᱳᱭᱱᱟ ᱡᱷᱟᱹᱞ ᱦᱚᱲ ᱛᱚ ᱢᱟᱱᱮ ᱪᱮᱫ ᱞᱮᱠᱟ ᱠᱟᱛᱮᱜ ᱪᱟᱞᱟᱣ ᱢᱟᱱᱮ ᱦᱮᱸ ᱢᱟᱱᱮ ᱚᱱᱠᱟ ᱫᱟᱜ ᱡᱟᱹᱲᱤ ᱠᱮᱫᱟᱭ ᱛᱫᱚ ᱢᱚᱱᱮ ᱠᱚ ᱠᱟᱹᱡ ᱤᱭᱟᱹᱭᱱᱟ ᱢᱟᱱᱮ ᱞᱟᱹᱭ ᱫᱟᱞᱤᱧ ᱵᱟᱞᱤᱧ ᱪᱟᱞᱟᱜᱼᱟ ᱛᱟᱦᱚᱞᱮ ᱱᱤᱭᱟᱹ ᱫᱷᱟᱣ ᱫᱚ ᱯᱚᱨᱮ ᱫᱷᱟᱣ ᱚᱱᱠᱟ ᱜᱮ ᱠᱷᱟᱡ ᱪᱟᱞᱟᱜ ᱦᱳᱭᱳᱜᱼᱟ᱾
ᱟᱪᱪᱷᱟ ᱜᱚᱢᱠᱮ ᱛᱟᱦᱞᱮ ᱱᱤᱭᱟᱹ ᱵᱟᱨ ᱫᱚ ᱵᱟᱵᱤᱱ ᱪᱟᱞᱟᱣ ᱫᱟᱲᱮ ᱠᱟᱫᱟ ᱵᱟᱝ
ᱦᱩᱸ ᱟᱫᱚ ᱜᱚᱝᱠᱮ ᱢᱟᱱᱮ ᱚᱸᱰᱮ ᱫᱚ ᱢᱟᱱᱮ ᱪᱮᱫᱠᱟ ᱪᱮᱫ ᱮᱱᱮᱡ ᱮᱱᱮᱡ ᱥᱮᱨᱮᱧ ᱠᱚ ᱦᱳᱭᱳᱜ ᱜᱮᱛᱟᱵᱚᱱᱟ ᱥᱮ ᱵᱟᱝ?
ᱦᱩᱸ ᱜᱚᱢᱠᱮ ᱮᱱᱮᱡ ᱥᱮᱨᱮᱧ ᱠᱚ ᱦᱳᱭᱳᱜ ᱜᱮᱛᱟᱵᱚᱱᱟ ᱜᱚᱝᱠᱮ ᱵᱮᱡᱟᱭ ᱠᱚ ᱡᱟᱠ ᱞᱮᱫᱟ ᱱᱤᱭᱟᱹ ᱵᱷᱟᱨ ᱫᱚ ᱜᱚᱝᱠᱮ
ᱵᱟᱹᱵᱤᱱ ᱪᱟᱞᱟᱣ ᱫᱟᱲᱮᱭᱟᱫᱟ ᱛᱚ ᱚᱱᱟᱜᱮ ᱠᱟᱹᱡ ᱠᱷᱟᱨᱟᱯ ᱞᱤᱧ ᱵᱩᱡᱷᱟᱹᱣ ᱠᱮᱫᱟ
ᱚ ᱢᱟᱱᱮ ᱫᱚᱢᱮ ᱵᱮᱱ ᱨᱟᱹᱥᱠᱟᱹ ᱠᱮᱫᱟ ᱵᱟᱝ?
ᱦᱩᱸ ᱜᱚᱢᱠᱮ ᱫᱚᱢᱮ ᱞᱤᱧ ᱨᱟᱹᱥᱠᱟᱹ ᱠᱮᱫᱟ ᱪᱟᱞᱟᱣ ᱞᱮᱱᱟᱞᱮ᱾ ᱟᱞᱮ ᱟᱛᱳ ᱨᱮᱱ ᱜᱮ ᱠᱤᱪᱷᱩ ᱢᱟᱹᱭ ᱛᱟᱠᱚ ᱠᱚ ᱪᱟᱞᱟᱣ ᱞᱮᱱᱟ᱾ ᱵᱟᱹᱦᱩ ᱛᱟᱠᱚ ᱠᱚ ᱪᱟᱞᱟᱣ ᱞᱮᱱᱟ, ᱛᱟᱦᱞᱮ ᱜᱚᱝᱠᱮ ᱨᱟᱹᱥᱠᱟᱹ ᱫᱚ ᱢᱚᱴᱟ ᱢᱩᱴᱤ ᱵᱷᱟᱞᱮ ᱜᱮ ᱦᱳᱭ ᱞᱮᱱᱟ᱾
ᱚ ᱟᱨ ᱛᱟᱦᱞᱮ ᱟᱵᱚᱣᱟᱜ ᱚᱸᱰᱮ ᱥᱟᱱᱛᱟᱲ ᱤᱭᱟᱹ ᱨᱮᱱᱟᱜ ᱪᱮᱫ ᱠᱚ ᱪᱮᱫ ᱡᱤᱱᱤᱥ ᱠᱚ ᱧᱟᱢᱚᱜ ᱜᱮᱭᱟ ᱥᱮ ᱪᱮᱫ ᱞᱮᱠᱟ
ᱜᱚᱝᱠᱮ ᱟᱹᱰᱤ ᱠᱤᱪᱷᱩ ᱧᱟᱢᱚᱜᱼᱟ ᱛᱤᱨᱭᱳᱣ ᱡᱮᱢᱚᱱ ᱟᱵᱚᱣᱟᱜ ᱥᱟᱱᱛᱟᱲ ᱨᱮᱱᱟᱜ ᱢᱤᱫᱴᱮᱱ ᱤᱭᱟᱹ ᱠᱟᱱᱟ ᱦᱮᱸ ᱥᱮ ᱛᱤᱨᱭᱳ ᱜᱚᱝᱠᱮ ᱧᱟᱢᱚᱜ ᱜᱮᱭᱟ ᱦᱩᱸ ᱟᱹᱰᱤ ᱠᱤᱪᱷᱩ ᱚᱱᱠᱟ ᱜᱮ ᱦᱟᱹᱵᱤᱡ ᱫᱷᱟᱹᱵᱤ ᱡᱤᱱᱤᱥ ᱧᱟᱢᱚᱜᱼᱟ ᱜᱚᱢᱠᱮ
ᱚ ᱛᱟᱦᱚᱞᱮ ᱴᱟᱢᱟᱠ ᱠᱚᱫᱚ ᱵᱤᱱ ᱨᱩ ᱵᱟᱲᱟ ᱞᱮᱫᱟ ᱥᱮ ᱵᱟᱝ?
ᱦᱮᱸ ᱜᱚᱝᱠᱮ ᱴᱟᱢᱟᱠ ᱠᱚᱫᱚ ᱞᱤᱧ ᱨᱩ ᱵᱟᱲᱟ ᱠᱮᱫᱟ ᱟᱹᱰᱤ ᱵᱮᱡᱚᱢ ᱨᱟᱹᱥᱠᱟᱹ ᱦᱳᱭᱱᱟ ᱫᱚᱢᱮ ᱨᱟᱹᱥᱠᱟᱹ᱾
ᱱᱮᱛᱟᱜ ᱨᱩ ᱠᱚᱫᱚᱵᱤᱱ ᱜᱟᱱ ᱜᱮᱭᱟ ᱥᱮ ᱵᱟᱝᱟ?
ᱦᱮᱸ ᱜᱚᱝᱠᱮ ᱨᱩ ᱠᱚᱫᱚ ᱞᱤᱧ ᱜᱟᱱ ᱜᱮᱭᱟ᱾
ᱚ ᱟᱨ ᱛᱟᱦᱚᱞᱮ ᱜᱚᱝᱠᱮ ᱚᱱᱟ ᱠᱚᱨᱮᱜ ᱫᱚ ᱟᱨ ᱥᱩᱨ ᱥᱩᱯᱩᱨ ᱨᱮ ᱚᱱᱠᱟ ᱢᱟᱱᱮ ᱧᱩᱛᱩᱢ ᱟᱱᱟᱜ ᱢᱟᱱᱮ ᱯᱚᱨᱚᱵᱽ ᱠᱚ ᱪᱮᱫ ᱠᱚ ᱦᱩᱭᱩᱜ ᱜᱮᱭᱟ
ᱜᱚᱢᱠᱮ ᱪᱟᱠᱚᱞᱛᱟᱲᱤ ᱯᱟᱛᱟ ᱵᱤᱱ ᱟᱸᱡᱚᱢ ᱠᱟᱫᱟ
ᱦᱩᱸ
ᱦᱩᱸ ᱚᱱᱟ ᱠᱚᱨᱮ ᱵᱤᱱ ᱪᱟᱞᱟᱣ ᱵᱟᱲᱟ ᱟᱠᱟᱱ ᱜᱮᱭᱟ
ᱪᱟᱞᱟᱣ ᱦᱳᱭ ᱠᱟᱱᱟ ᱢᱤᱫ ᱫᱷᱟᱣ ᱪᱟᱞᱟᱣ ᱦᱩᱭ ᱞᱮᱱᱟ ᱢᱟᱱᱮ ᱵᱤᱡᱟᱭ ᱠᱚ ᱦᱚᱲᱼᱚᱜ ᱜᱮᱭᱟ ᱚᱸᱰᱮ ᱦᱚᱸᱠᱚ ᱞᱟᱹᱭ ᱜᱮᱭᱟ ᱛᱚ
ᱟᱪᱪᱷᱟ ᱜᱚᱢᱠᱮ ᱛᱟᱞᱦᱮ ᱯᱟᱴᱟᱵᱤᱸᱫᱟᱹ ᱱᱤᱭᱟᱹ ᱱᱮᱥ ᱛᱚᱵᱤᱱ ᱦᱮᱡ ᱞᱮᱱᱟ ᱥᱮ ᱵᱟᱝ
ᱵᱟᱹᱞᱤᱧ ᱪᱟᱞᱟᱣ ᱠᱟᱱᱟ
ᱦᱚᱭ ᱜᱚᱢᱠᱮ ᱯᱟᱴᱟᱵᱤᱸᱫᱷᱟᱹ ᱨᱮ ᱱᱮᱥ ᱫᱚᱢᱮ ᱠᱚ ᱡᱟᱸᱠ ᱞᱮᱫᱟ ᱟᱫᱚ ᱵᱮᱱ ᱵᱟᱲᱟᱭ ᱜᱮᱭᱟ ᱛᱚ ᱜᱚᱴᱟ ᱜᱚᱴᱟ ᱥᱮᱫ ᱠᱷᱚᱱᱟᱜ ᱥᱟᱱᱛᱟᱲ ᱠᱚ ᱦᱤᱡᱩᱜ ᱜᱤᱭᱟ ᱟᱵᱚᱣᱟᱜ ᱯᱟᱴᱟᱵᱤᱸᱫᱟᱹ ᱨᱮ ᱢᱟᱱᱮ ᱟᱹᱞᱤᱧᱼᱟᱜ ᱦᱚᱸ ᱚᱱᱟ ᱥᱳᱨ ᱨᱮᱜᱮ ᱚᱲᱟᱜ ᱛᱟᱹᱞᱤᱧ ᱫᱚ
ᱚ ᱢᱟᱱᱮ ᱥᱩᱨ ᱧᱚᱜ ᱜᱮᱛᱟ ᱯᱮᱭᱟ ᱟᱫᱚ ᱟᱹᱞᱤᱧ ᱫᱚ ᱜᱚᱢᱠᱮ ᱡᱷᱟᱹᱞᱟᱹᱜ ᱠᱟᱱᱟᱞᱤᱧ ᱛᱚ ᱢᱟᱱᱮ ᱦᱮᱡ ᱠᱚᱛᱮ ᱠᱟᱹᱡ ᱥᱚᱢᱚᱥᱥᱟ ᱦᱩᱭᱩᱜᱼᱟ ᱜᱟᱹᱲᱤ ᱠᱚᱛᱮ ᱦᱮᱡ ᱦᱩᱭᱩᱜᱼᱟ ᱛᱚ ᱟᱫᱚ ᱚᱱᱟᱜᱮ ᱵᱟᱹᱞᱤᱧ ᱪᱟᱞᱟᱜ ᱢᱤᱫ ᱫᱷᱟᱶ ᱜᱮ ᱡᱟᱹᱱᱤᱡ ᱪᱟᱞᱟᱣ ᱦᱩᱭ ᱞᱮᱱᱟ ᱟᱨᱠᱤ ᱤᱭᱟᱹ ᱠᱚ ᱵᱳᱭ ᱠᱷᱟ ᱤᱭᱟᱹ ᱫᱷᱩᱛᱤ ᱠᱚ ᱞᱤᱧ ᱦᱟᱛᱟᱣ ᱟᱹᱜᱩ ᱠᱮᱫᱟ ᱛᱤᱨᱭᱳ ᱵᱟᱱᱟᱢ ᱢᱟᱱᱮ ᱚᱱᱟ ᱠᱚᱜᱮ ᱟᱨ ᱤᱭᱟᱹ ᱟᱸᱜᱼᱥᱟᱨ ᱠᱚ ᱞᱤᱧ ᱦᱟᱛᱟᱣ ᱟᱹᱜᱩ ᱠᱮᱫᱟ ᱢᱟᱱᱮ ᱟᱹᱰᱤ ᱫᱤᱱ ᱨᱮᱱᱟᱜ ᱚᱱᱟ ᱫᱚ ᱟᱨᱠᱤ ᱪᱟᱞᱟᱣ ᱦᱩᱭ ᱞᱮᱱᱟ ᱢᱤᱫ ᱫᱷᱟᱣ
ᱟᱪᱪᱷᱟ ᱜᱚᱢᱠᱮ ᱛᱟᱞᱦᱮ ᱜᱚᱢᱠᱮ ᱚᱱᱛᱮ ᱫᱚ ᱫᱟᱜ ᱡᱟᱹᱲᱤ ᱫᱚ ᱪᱮᱫ ᱞᱠᱟᱭ ᱫᱟᱜ ᱡᱟᱹᱲᱤᱭᱫᱟ
ᱦᱮᱸ ᱦᱤᱛᱚᱜ ᱫᱚ ᱵᱟᱭ ᱫᱟᱜ ᱡᱟᱹᱲᱤ ᱦᱟᱛᱟᱲ ᱫᱟᱭ ᱦᱟᱯᱮ ᱦᱟᱜ ᱠᱷᱟᱡ ᱜᱟᱯᱟ ᱢᱮᱭᱟᱝ ᱥᱮᱡ ᱡᱩᱫᱤ ᱫᱟᱜ ᱡᱟᱹᱲᱤ ᱨᱮᱱᱟᱜ ᱤᱭᱟᱹ ᱢᱮᱱᱟᱜ ᱠᱷᱟᱱ
ᱟᱪᱪᱷᱟ ᱜᱚᱢᱠᱮ ᱛᱟᱦᱞᱮ ᱟᱵᱤᱱ ᱫᱚ ᱱᱤᱛᱚᱜ ᱫᱚ ᱛᱟᱦᱞᱮ ᱚᱲᱟᱜ ᱠᱚᱨᱮᱜ ᱜᱮ ᱢᱮᱱᱟᱜ ᱵᱤᱱᱟ ᱵᱟᱝ
ᱦᱩᱸ ᱚᱲᱟᱜ ᱠᱚᱨᱮᱜ ᱜᱮ ᱡᱚᱢ ᱧᱩ ᱵᱟᱲᱟ ᱠᱟᱛᱮᱫ ᱞᱤᱧ ᱫᱩᱲᱩᱵ ᱵᱟᱲᱟ ᱟᱠᱟᱱᱟ
ᱟᱪᱪᱷᱟ ᱜᱚᱢᱠᱮ ᱛᱟᱦᱞᱮ ᱚᱲᱟᱜ ᱨᱮᱫᱚ ᱚᱠᱚᱭ ᱚᱠᱚᱭ ᱠᱚ ᱦᱮᱱᱟᱜ ᱠᱚ ᱜᱮᱭᱟ
ᱚᱲᱟᱜ ᱨᱮ ᱢᱮᱱᱟᱜ ᱠᱚᱣᱟ ᱟᱭᱳ ᱛᱟᱠᱚ ᱵᱟᱵᱟ ᱛᱟᱠᱚ ᱦᱟᱸᱜ ᱠᱷᱟᱡ
ᱟᱪᱪᱷᱟ ᱜᱚᱢᱠᱮ ᱛᱟᱦᱚᱞᱮ ᱜᱚᱢᱠᱮ ᱟᱹᱵᱤᱱ ᱫᱚ ᱦᱩᱸ ᱞᱟᱹᱭ ᱮᱫ ᱛᱟᱦᱮᱫ ᱵᱤᱱ ᱞᱟᱹᱭ ᱵᱤᱱ
ᱦᱮᱸ ᱛᱟᱦᱞᱮ ᱜᱚᱝᱠᱮ ᱢᱟᱱᱮ ᱟᱹᱵᱤᱱ ᱫᱚ ᱢᱟᱱᱮ ᱯᱚᱨᱚᱵᱽ ᱛᱚ, ᱱᱚᱣᱟ ᱠᱚᱫᱚ ᱵᱤᱱ ᱠᱩᱥᱤᱭᱟᱜ ᱜᱮᱭᱟ ᱪᱮᱫ ᱯᱚᱨᱚᱵᱽ ᱠᱚ ᱦᱩᱭᱩᱜ ᱜᱮᱭᱟ ᱢᱟᱱᱮ ᱫᱚᱢᱮ ᱜᱮᱵᱤᱱ ᱪᱟᱞᱟᱣ ᱵᱟᱲᱟᱜ ᱜᱮᱭᱟ ᱥᱮ ᱪᱮᱫᱠᱟ
ᱵᱟᱝ ᱜᱚᱢᱠᱮ ᱩᱱᱟᱹᱜ ᱫᱚ ᱵᱟᱹᱞᱤᱧ ᱪᱟᱞᱟᱜ ᱜᱮᱭᱟ ᱢᱮᱱᱠᱷᱟᱱ ᱟᱫᱚ ᱚᱲᱟᱜ ᱠᱚᱨᱮ ᱡᱚᱠᱷᱚᱱ ᱯᱷᱟᱸᱠᱟᱞᱤᱧ ᱛᱟᱦᱮᱱ ᱜᱮᱭᱟ ᱛᱟᱦᱞᱮ ᱞᱤᱧ ᱪᱟᱞᱟᱜ ᱜᱮᱭᱟ ᱜᱚᱢᱠᱮ ᱯᱚᱨᱚᱵᱽ ᱠᱚ
ᱦᱩᱸ ᱢᱟᱱᱮ ᱟᱯᱮᱥᱮᱫ ᱫᱚ ᱚᱱᱠᱟ ᱜᱮ ᱚᱱᱟ ᱠᱚᱜᱮ ᱦᱩᱭᱩᱜ ᱜᱮᱭᱟ ᱢᱟᱱᱮ ᱧᱩᱛᱩᱢᱟᱱᱟᱜ ᱤᱭᱟᱹ ᱫᱚ ᱵᱟᱝ
ᱦᱮᱸ ᱜᱚᱝᱠᱮ ᱟᱹᱰᱤ ᱧᱩᱛᱩᱢ ᱧᱩᱛᱩᱢ ᱟᱱᱟᱜ ᱦᱩᱭᱩᱜ ᱜᱮᱭᱟ ᱱᱚᱣᱟ ᱫᱷᱟᱨᱮ ᱫᱚ
ᱛᱟᱦᱚᱞᱮ ᱜᱚᱝᱠᱮ ᱠᱷᱟᱱᱫᱤ ᱨᱟᱱᱤ ᱥᱮ ᱠᱷᱟᱹᱱᱫᱤ ᱢᱟᱹᱭ ᱫᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ
ᱦᱮᱸ ᱜᱚᱝᱠᱮ ᱪᱟᱞᱟᱣ ᱵᱟᱲᱟ ᱠ ᱜᱮᱭᱟᱞᱤᱧ ᱚᱱᱟ ᱛᱷᱟᱨᱮ ᱤᱧ ᱫᱤᱫᱤ ᱛᱟᱠᱚ ᱦᱮᱱᱟᱜ ᱠᱚᱣᱟ ᱛᱟᱦᱚᱞᱮ ᱚᱸᱰᱮ ᱠᱷᱚᱱᱟᱜ ᱫᱚ ᱥᱩᱨᱩᱜ ᱧᱚᱜᱚᱜ ᱜᱮᱭᱟ ᱛᱟᱦᱮ ᱚᱸᱰᱮᱞᱤᱧ ᱪᱟᱞᱟᱣ ᱵᱟᱲᱟ ᱟᱠᱟᱱ ᱜᱮᱭᱟ
ᱚ ᱢᱟᱱᱮ ᱛᱟᱦᱚᱞᱮ ᱱᱤᱭᱟᱹ ᱫᱷᱟᱟᱜ ᱵᱮᱤᱱ ᱪᱟᱞᱟᱣ ᱞᱮᱱᱟ ᱥᱮ ᱵᱟᱝ
ᱦᱮᱸ ᱜᱚᱝᱠᱮ ᱱᱤᱭᱟᱹ ᱵᱟᱨ ᱫᱚᱞᱤᱧ ᱪᱟᱞᱟᱣ ᱞᱮᱱᱟ ᱵᱮᱡᱟᱭ ᱨᱟᱹᱥᱠᱟᱹ ᱜᱚᱢᱠᱮ ᱫᱚᱢᱮ ᱠᱚ ᱥᱟᱱᱛᱟᱲ ᱠᱚ ᱦᱚᱲ ᱞᱮᱱᱟ। ᱦᱩᱸ
ᱦᱩᱸ ᱟᱞᱤᱧ ᱦᱚᱸ ᱪᱟᱞᱟᱣ ᱫᱚ ᱞᱤᱧ ᱪᱟᱞᱟᱣ ᱞᱮᱱ ᱜᱮᱭᱟ ᱚᱱᱮ ᱛᱚ ᱢᱤᱫ ᱜᱷᱟᱹᱲᱤᱡ ᱫᱟᱜ ᱡᱟᱹᱲᱤ ᱵᱟᱲᱟ ᱠᱮᱫᱟᱭ ᱛᱟᱯᱚᱨᱮ ᱫᱚ ᱚᱱᱮ ᱛᱚ ᱚᱱᱠᱟ ᱜᱮ ᱢᱟᱱᱮ ᱫᱚᱢᱮ ᱨᱟᱹᱥᱠᱟᱹ ᱵᱟᱲᱟ ᱦᱩᱭᱱᱟ
ᱦᱩ ᱦᱮᱸ ᱦᱮᱸ ᱜᱚᱝᱠᱮ ᱫᱚᱢᱮ ᱜᱮ ᱫᱟᱜ ᱡᱟᱹᱲᱤ ᱠᱮᱫᱟ ᱱᱤᱭᱟᱹ ᱵᱟᱨ ᱫᱚ
ᱦᱮᱸ ᱨᱮᱜᱽᱲᱟ ᱠᱚᱞᱤᱧ ᱨᱩ ᱵᱟᱲᱟ ᱠᱮᱫᱟ ᱫᱚᱢᱮ ᱮᱱᱮᱡ ᱵᱟᱲᱟ ᱦᱩᱭᱱᱟ ᱞᱚᱥᱚᱫ ᱠᱚᱨᱮ ᱜᱮ ᱚᱱᱠᱟ ᱜᱮ ᱢᱟᱱᱮ ᱚᱸᱰᱮ ᱦᱚᱸ ᱵᱳᱭ ᱠᱷᱟᱛᱟ ᱤᱭᱟᱹ ᱠᱚᱞᱤᱧ ᱦᱟᱛᱟᱣ ᱵᱟᱲᱟ ᱠᱮᱫ ᱛᱮ ᱛᱟᱦᱚᱞᱮ ᱚᱸᱰᱮ ᱦᱚᱸ ᱚᱱᱠᱟᱟᱜ ᱜᱮ ᱢᱟᱱᱮ ᱵᱷᱟᱜᱤ ᱜᱮ ᱨᱟᱹᱥᱠᱟᱹ ᱵᱟᱲᱟ ᱦᱩᱭᱱᱟ ᱚᱸᱰᱮ ᱦᱚᱸ
ᱟᱪᱪᱷᱟ
ᱛᱟᱹᱣ ᱜᱚᱢᱠᱮ ᱞᱟᱹᱭ ᱵᱤᱱ ᱦᱮᱞᱳ ᱴᱟᱣᱟᱨ ᱵᱟᱭ ᱧᱟᱢ